ᱦᱮᱞᱳ,
ᱦᱮᱸ ᱡᱚᱦᱟᱨ ᱜᱮ ᱜᱚᱢᱠᱮ ᱞᱟ ᱵᱤᱱ?
ᱩᱸᱜ -ᱦᱟᱸᱜ ᱾
ᱟᱸᱻ
ᱜᱚᱢᱠᱮ ᱛᱟᱞᱦᱮ ᱪᱮᱫ ᱞᱮᱠᱟ ᱱᱟᱯᱟᱭ ᱵᱟᱲᱟᱜ
ᱦᱳᱭ, ᱱᱟᱯᱟᱭ ᱵᱟᱲᱟ ᱱᱤᱛᱚᱜ ᱫᱚ᱾ ᱟᱼᱟᱵᱤᱱ ᱫᱚ ᱛᱟᱞᱦᱮ ᱪᱮᱫ ᱞᱮᱠᱟ ᱦᱮᱱᱟᱜ ᱵᱤᱱᱟ?
ᱛᱟᱦᱮ ᱪᱮᱜ ᱠᱚᱵᱮᱱ ᱪᱤᱠᱟᱹᱭᱟ ᱟᱵᱤᱱ ᱫᱚ ᱟᱹᱞᱤᱧ ᱦᱚᱸ ᱱᱟᱯᱟᱭ ᱵᱟᱲᱟ ᱜᱮ ᱾ ᱛᱟᱞᱦᱮ ᱱᱤᱭᱟᱹ ᱜᱷᱟᱹᱲᱤᱡ ᱫᱚ ᱪᱮᱫ ᱠᱚᱵᱤᱱ ᱪᱤᱠᱟᱹᱭ ᱫᱟ? ᱚᱸᱜ ᱚᱲᱟᱜ ᱨᱮᱜᱮ ᱾
ᱪᱮᱴ ᱦᱚᱸ ᱚᱲᱟᱜ ᱨᱮᱱᱟᱜ ᱠᱟᱹᱢᱤ ᱪᱟᱥ ᱵᱟᱲᱟ ᱜᱮ ᱦᱳᱜ-ᱚᱸᱭ ᱾ ᱦᱳᱭ, ᱟᱹᱣᱨᱤᱭᱟᱜᱼᱟ ᱮᱠᱷᱚᱱ ᱾
ᱚᱸ, ᱛᱚᱞᱟ ᱠᱚᱫᱚ ᱛᱟᱞᱦᱮ?
ᱴᱮᱝ- ᱜᱚᱡ ᱦᱟᱸ!
ᱜᱤᱰᱤ ᱦᱳᱭ ᱠᱟᱱᱟ ᱥᱮ?
ᱪᱮᱴ?
ᱦᱚᱲᱳ ᱠᱚᱫᱚ ᱛᱟᱞᱦᱮ ᱪᱟᱨᱟ ᱠᱚ ᱪᱟᱨᱟ ᱢᱮᱱ ᱤᱭᱮ, ᱦᱳᱲᱳ ᱦᱳᱲᱳ
ᱚ ᱟᱪ-ᱪᱷᱟ ᱦᱩᱸ ᱦᱩᱸ ᱦᱩᱸ᱾ ᱦᱳᱭ ᱜᱤᱰᱤ ᱦᱳᱭᱠᱟᱱᱟ ᱾
ᱦᱚᱸᱜ ᱾ ᱟᱸᱪᱦᱟ, ᱛᱤᱱᱟᱜ ᱢᱟᱨᱟᱝ ᱦᱟᱨᱟᱣ ᱜᱚᱫ ᱠᱟᱱᱟ?
ᱦᱟᱨᱟ ᱦᱳ ᱦᱟᱨᱟ ᱫᱚ ᱦᱟᱨᱟ ᱟᱠᱟᱱᱟ ᱟᱫᱚ ᱨᱚᱦᱚᱭ ᱪᱟᱜ ᱠᱟᱱᱟ᱾ ᱟᱷ, ᱦᱳᱭ ᱠᱟᱱᱟ ᱨᱚᱦᱚᱭ ᱞᱮᱠᱟ ᱫᱚ ᱨᱚᱦᱚᱭᱫᱟ ᱠᱚ ᱛᱷᱚ ᱾
ᱚᱦ ᱾
ᱷᱩᱦ ᱾
ᱟᱪ-ᱪᱷᱟ ᱟᱪ-ᱪᱷᱟ, ᱛᱟᱞᱦᱮ ᱱᱤᱭᱟᱹᱜᱷᱟᱹᱲᱤᱡ ᱪᱮᱜᱠᱟ ᱢᱮᱱᱟᱢᱟ?
ᱩᱸ-ᱩᱢᱸᱼᱼᱼᱱᱮᱥ ᱫᱚ ᱦᱳᱭᱳᱜ ᱠᱟᱱᱟ ᱥᱚᱨᱱᱚ ᱦᱳᱲᱳ ᱨᱚᱦᱚᱭ ᱦᱳᱭᱳᱜ ᱠᱟᱱᱟ ᱛᱚ᱾
ᱥᱚᱱᱱᱚ ᱾ ᱟᱪ-ᱪᱷᱟ -ᱟᱪᱷᱟ, -ᱟᱪᱷᱟ, ᱟᱫᱚ ᱱᱮᱛᱟᱨ ᱫᱚᱻ
ᱷᱩᱸᱦ ᱾
ᱱᱤᱛᱚᱜ ᱫᱚ ᱴᱷᱚᱜ ᱾
ᱵᱟᱝ ᱟᱞᱮᱥᱮᱜ ᱫᱚᱠᱚ ᱪᱟᱥᱫᱟ ᱠᱚᱛᱚ ᱱᱮᱛᱟᱨ ᱾
ᱠᱚᱢᱫᱤᱱ ᱨᱮᱱᱟᱜ ᱦᱳᱲᱳ ᱵᱟᱦ ᱵᱷᱟᱜᱮᱹ ᱯᱚᱞᱚᱱᱮ ᱮᱢ ᱮᱫᱟᱭ ᱛᱚ ᱾ ᱵᱷᱟᱜᱮᱹ ᱯᱷᱞᱚ-ᱯᱷᱚᱞᱚᱱ ᱩᱯᱚᱨᱚᱱᱛᱚ ᱫᱟᱢ ᱦᱚᱸ ᱵᱷᱟᱜᱮᱹ ᱢᱮᱱᱟᱜᱼᱟ ᱚᱱᱟᱠᱚ ᱦᱳᱲᱳ ᱨᱮᱱᱟᱜ ᱾
ᱦᱳᱭ ᱾ ᱛᱟᱞᱦᱮ ᱟᱵᱮᱱ ᱛᱤᱱᱟᱹᱜ ᱜᱚᱴᱟ ᱵᱮᱱ ᱨᱚᱦᱚᱭ ᱠᱮᱫ ᱛᱟᱵᱮᱱᱟ?
ᱟᱹᱞᱤᱧᱟᱜ ᱦᱳᱭ ᱠᱟᱱᱟ ᱵᱤᱜᱷᱟᱹ ᱫᱩᱭᱮᱠ ᱫᱚ ᱨᱚᱦᱚᱭ ᱠᱟᱱᱟ ᱟᱨ ᱛᱤ-ᱱᱮᱩ ᱫᱚ ᱵᱟᱹᱠᱤ ᱦᱮᱱᱟᱜ ᱟ ᱮᱠᱷᱚᱱᱳ ᱾ ᱛᱤᱱ ᱵᱤᱜᱷᱟᱹ ᱞᱮᱠᱟ ᱵᱟᱹᱠᱤ ᱦᱮᱱᱟᱜᱼᱟ ᱚᱱᱟ ᱦᱚ ᱯᱨᱚᱥᱮᱹᱥᱤᱝ ᱨᱮ ᱢᱮᱱᱟᱜᱼᱟ ᱾
ᱚᱱᱚ ᱮᱠᱷᱚᱱᱚ ᱟᱹᱣᱨᱤᱵᱤᱱ ᱪᱟᱵᱟᱭ ᱛᱟᱵᱤᱱᱟ ᱢᱟ
ᱮᱸᱦᱮᱸᱜ, ᱟᱹᱣᱨᱤ ᱪᱟᱵᱟ ᱦᱳᱭᱳᱜᱼᱟ ᱾
ᱯᱤ-ᱮᱸᱷᱮᱸᱦ ᱾
ᱱᱤᱭᱟᱹ ᱜᱷᱟᱹᱲᱤᱡ ᱫᱚ ᱪᱮᱜ ᱠᱟᱹᱢᱤ ᱜᱟᱲᱚ ᱨᱮᱱᱟᱜ ᱢᱟᱱᱮ ᱦᱚᱲ ᱾ ᱯᱦᱩᱞᱷ ᱥᱟᱝ ᱾ ᱢᱤᱫ ᱥᱮᱛᱮ ᱫᱟᱜ ᱞᱟᱜᱟᱣ ᱠᱟᱱᱟ ᱥᱮ ᱡᱚᱛᱚ ᱦᱚᱲ ᱜᱮᱠᱚ ᱨᱚᱦᱚᱮᱫ ᱛᱟᱠᱚᱣᱟ ᱡᱮᱹᱡᱟᱨ ᱡᱮᱹᱡᱟᱨ ᱟᱫᱚ ᱱᱤᱛᱚᱜ ᱫᱚ ᱦᱚᱲ ᱵᱟᱝ ᱧᱟᱢ ᱠᱷᱟᱹᱛᱤᱨ ᱟᱨᱠᱤ ᱴᱩᱠ-ᱴᱟᱠ ᱚᱲᱟᱜ ᱦᱚᱲ ᱛᱮᱜᱮ ᱪᱟᱞᱟᱜ ᱠᱟᱱᱟ ᱠᱟᱢᱤ ᱾
ᱟᱨ ᱱᱮᱛᱟᱨ ᱫᱟᱜ ᱡᱟᱯᱩᱫ ᱫᱤᱱ ᱠᱟᱱᱟ ᱥᱮ ᱟᱫᱚ ᱦᱚᱲ ᱦᱚᱸ ᱚᱲᱟᱜ ᱨᱮ ᱵᱟᱝᱠᱚ ᱛᱟᱦᱮᱱ ᱜᱮᱭᱟᱠᱚ, ᱡᱚᱛᱚ ᱦᱚᱲᱟᱜ ᱠᱟᱹᱢᱤ ᱠᱚ ᱧᱮᱞ ᱛᱟᱠᱚᱣᱟ ᱟᱠᱟ ᱟᱠᱚ ᱛᱮᱜᱮ᱾
ᱟᱨ ᱱᱤᱭᱟᱹ ᱡᱩᱜ ᱜ ᱨᱮᱫᱚ ᱟᱵᱟᱨ ᱱᱚᱣᱟ ᱴᱨᱟᱠᱴᱟᱨ ᱛᱮ ᱥᱤᱭᱳᱜ ᱠᱟᱱᱟ ᱥᱮ᱾ ᱥᱟᱠᱟᱵᱤᱱ ᱛᱟᱞᱟ ᱢᱟᱴᱷ ᱨᱮ ᱡᱩᱫᱤ ᱠᱷᱮᱛ ᱛᱟᱦᱮᱱ ᱛᱟᱹᱵᱤᱱᱟ, ᱟᱵᱤᱱ ᱡᱩᱫᱤ ᱦᱚᱲ ᱥᱟᱞᱟᱜ ᱵᱟᱹᱵᱤᱱ ᱪᱟᱥᱟ, ᱛᱚ ᱨᱟᱠᱟᱵ ᱠᱮᱭᱟ ᱪᱟᱥ᱾
ᱦᱩᱸ᱾
ᱛᱟᱦᱮ ᱪᱮᱫ ᱪᱟᱥᱟᱥ
ᱦᱚᱲ ᱵᱟᱫ ᱛᱮᱛᱚ ᱥᱚᱵᱽᱡᱤ ᱠᱚ ᱨᱚᱦᱚᱭ ᱦᱩᱭᱩ ᱟᱠᱟᱱᱟ, ᱚᱱᱟ ᱠᱚ ᱚᱲᱟᱜ ᱡᱚᱢ ᱞᱟᱹᱜᱤᱫ ᱮ ᱟᱨᱠᱤ,
ᱚ ᱥᱚᱵᱽᱡᱤ ᱠᱚᱫᱚ ᱪᱮᱫᱠᱟ ᱥᱚᱵᱽᱡᱤ ᱫᱚ?
ᱥᱚᱵᱡᱤ ᱪᱟᱥ ᱦᱳᱭ ᱟᱠᱟᱱᱟ ᱯᱚᱴᱚᱞ, ᱠᱟᱨᱞᱟ, ᱦᱳᱭ ᱚᱱᱟ ᱯᱚᱴᱚᱞ ᱟᱨ ᱠᱟᱨᱞᱟ᱾ ᱚᱱᱟ ᱟᱨᱠᱤ ᱚᱲᱟᱜ ᱡᱚᱢ ᱞᱮᱠᱟ᱾
ᱚᱻ
ᱦᱳᱭ,
ᱟᱪᱪᱷᱟ, ᱯᱚᱴᱚᱞ ᱦᱚᱛᱚ ᱵᱷᱟᱜᱮ ᱫᱟᱢ ᱧᱟᱢᱚᱜ ᱜᱮᱭᱟ ᱵᱟᱝ, ᱟᱹᱠᱷᱨᱤᱧ ᱞᱮᱠᱟ ᱞᱮᱠᱟ ᱠᱷᱟᱱ ᱠᱷᱟᱱ᱾
ᱦᱳᱭ ᱦᱳᱭ, ᱦᱮᱸ, ᱟᱨᱠᱤ ᱟᱫ ᱚᱲᱟᱜ ᱡᱚᱢ ᱞᱮᱠᱟ ᱨᱚᱦᱚᱭ ᱦᱩᱭ ᱠᱟᱱᱟ ᱛᱚ, ᱦᱩᱸ
ᱵᱟᱝ ᱟᱫᱚᱵᱤᱱ ᱡᱩᱫᱤ ᱵᱤᱱ ᱫᱟᱲᱮ ᱠᱮ ᱠᱷᱟᱱ, ᱠᱟᱹᱴᱤᱡ ᱦᱟᱞᱠᱟ ᱵᱮᱥᱤ ᱧᱚᱜ ᱵᱤᱱ ᱨᱚᱦᱚᱭ ᱫᱟᱲᱮᱭᱟᱜ ᱠᱷᱟᱱ, ᱚᱱᱟ ᱠᱷᱱᱟᱜ ᱦᱚᱸ ᱯᱚᱭᱥᱟ ᱵᱤᱱ ᱨᱳᱡᱽᱜᱟᱨ ᱫᱟᱲᱮ ᱠᱮᱭᱟ ᱦᱩ
ᱦᱮᱸ ᱧᱟᱢ ᱫᱚ ᱧᱟᱢ ᱠᱚᱜᱼᱟ, ᱵᱟᱝ ᱫᱚ ᱵᱟᱝ, ᱟᱫᱚ ᱵᱟ ᱨᱚᱦᱚᱭ ᱦᱩᱭ ᱞᱮᱱᱟ ᱱᱮᱥ ᱫᱚ ᱟᱫ, ᱩᱱᱟᱹ ᱫᱚ᱾
ᱦᱩᱸ,
ᱦᱮᱸ, ᱚᱲᱟᱜ ᱡᱚᱢ ᱞᱟᱹᱜᱤᱫ ᱞᱮᱠᱟ ᱜᱮ ᱥᱩᱫᱷᱩ ᱨᱚᱦᱚᱭ ᱦᱩᱭ ᱟᱠᱟᱱᱟ᱾ ᱦᱮᱸ᱾
ᱥᱚᱥᱟ ᱨᱮᱱᱟᱜ ᱫᱟᱢ ᱠᱚᱫ ᱛᱟᱦᱞᱮ ᱵᱷᱟᱜᱤ ᱜᱮ ᱦᱮᱱᱟᱜᱼᱟ᱾
ᱮᱻ ᱞᱟᱹᱭᱮᱫᱟᱞᱧ ᱥᱚᱥᱟ ᱠᱚᱨᱮᱱᱟᱜ ᱫᱟᱢ ᱦᱛᱚ ᱵᱷᱟᱜᱮ ᱜᱮ ᱦᱮᱱᱟᱜᱼᱟ ᱛᱟᱦᱚᱞᱮ, ᱥᱚᱥᱟ ᱵᱚᱨᱵᱚᱴᱤ ᱠᱚᱨᱮᱱᱟᱜ?
ᱦᱮᱸ, ᱥᱚᱥᱟ ᱥᱚᱥᱟ ᱨᱮᱱᱟᱜ ᱫᱟᱢ ᱵᱷᱟᱜᱮ ᱦᱮᱱᱟᱜ ᱟᱹᱞᱤ ᱢᱟᱱᱮ ᱡᱟᱦᱟᱸᱞᱤᱧ ᱨᱚᱦᱚᱭ ᱚᱱᱟ ᱫᱚᱞᱤᱧ ᱟᱹᱠᱷᱨᱤᱧ ᱪᱟᱵᱟ
ᱚᱻ ᱛᱟᱦᱚᱞᱮ ᱥᱚᱵᱽᱡᱤ ᱠᱚᱫᱚ ᱵᱟᱵᱤᱱ ᱪᱟᱥ ᱟᱠᱟᱫᱟᱵᱤᱱ, ᱡᱚᱢ ᱞᱟᱹᱜᱤᱫ ᱚᱲᱟᱜ ᱡᱚᱢ ᱞᱟᱹᱜᱤᱫ᱾
ᱡᱚᱢ ᱞᱟᱹᱜᱤᱫ ᱥᱚᱵᱡᱤ ᱵᱚᱞᱚ ᱛᱮ
ᱟᱨ ᱱᱚᱣᱟ ᱥᱚᱥ ᱫᱚ ᱢᱤᱫᱴᱟᱝ ᱫᱚ ᱪᱟᱵᱟ ᱦᱩᱜ ᱠᱟᱱᱟ, ᱟᱨ ᱢᱤᱫᱴᱟᱝ ᱫᱚ ᱱᱚᱜᱚᱭ ᱫᱟᱨᱮ ᱤᱭᱤᱭᱟᱹ ᱠᱟᱱᱟ ᱟᱨᱠᱤ ᱦᱟᱨᱟᱜ ᱠᱟᱱᱟ
ᱚᱻ ᱛᱟᱦᱚᱞᱮ ᱪᱮᱫᱵᱤᱱ ᱪᱤᱠᱟᱹᱭ ᱜᱮᱭᱟ ᱟᱹᱵᱤᱱ ᱫᱚ?
ᱟᱹᱞᱤᱧ ᱫᱚ ᱥᱟᱣᱛᱮ ᱮᱴᱟᱜ ᱠᱟᱹᱢᱤ ᱠᱚᱦ ᱪᱟᱞᱟᱣ ᱵᱟᱲᱟ ᱦᱩᱭᱩᱜ ᱜᱮᱭᱟ᱾ ᱚᱲᱟᱜ ᱠᱟᱹᱢᱤ ᱠᱚᱦᱚᱸ ᱪᱟᱞᱟᱣ ᱵᱟᱲᱟ ᱦᱩᱭᱩᱜ ᱜᱮᱭᱟ, ᱢᱟᱡᱷᱮ ᱨᱮᱫᱚ ᱫᱟᱨᱮ ᱠᱚᱦᱚᱸ ᱞᱤᱧ ᱢᱟᱜᱽ ᱜᱮᱭᱟᱞᱤᱧ᱾ ᱫᱟᱨᱮ ᱢᱮᱹᱥᱤᱱ ᱢᱮᱱᱟᱜ ᱛᱟᱞᱤᱧᱟ, ᱫᱟᱨᱮ ᱜᱮᱫ ᱢᱮᱥᱤᱱ ᱟᱨᱠᱤ᱾ ᱵᱟᱝ ᱫᱚ ᱥᱮᱠᱥ ᱥᱟᱞᱟᱜ ᱟᱨᱠᱤ ᱤᱭᱟᱹ ᱠᱟᱛᱮ ᱠᱟᱹᱢᱤ ᱠᱚ ᱪᱟᱞᱟᱣ ᱵᱟᱲᱟ ᱦᱩᱭ ᱱᱟ
ᱟᱨ ᱱᱤᱭᱟᱹ ᱵᱮᱲᱟ ᱫᱚ ᱢᱚᱡᱽ ᱵᱟᱲᱟ ᱜᱮᱛᱚ ᱢᱮᱱᱟᱜ ᱵᱤᱱᱟ?
ᱦᱮᱸ ᱢᱚᱡᱽ ᱜᱮ ᱛᱟᱦᱞᱮ ᱟᱹᱵᱤᱱ ᱥᱮᱫ ᱫᱚ ᱪᱮᱫ ᱞᱤᱧ ᱞᱟᱹᱭᱟ ᱥᱟᱨᱡᱚᱢ ᱵᱤᱨ ᱠᱚᱦᱚᱸ ᱢᱮᱱᱟᱜ ᱜᱮᱭᱟ ᱥᱮᱚᱝ ᱥᱟᱨᱡᱚᱢ ᱵᱤᱨ?
ᱢᱮᱱᱟᱜ-ᱟ ᱢᱮᱱᱟᱜ-ᱟ ᱚᱲᱟᱜ ᱯᱷᱮᱰ ᱨᱮᱜᱮ ᱛᱟᱦᱚᱞᱮ ᱵᱤᱨ ᱵᱟᱝᱜᱮ ᱚᱲᱟᱜ ᱯᱷᱮᱰ ᱨᱮᱜᱮ ᱵᱤᱨ ᱠᱚ ᱦᱮᱱᱟᱜ ᱛᱟᱞᱮ ᱫᱚ ᱵᱤᱨᱮᱥ ᱫᱤᱥᱚᱢ ᱜᱮ ᱠᱟᱱᱟᱞᱮ ᱟᱞᱮ ᱦᱚᱸ
ᱦᱟᱹᱛ ᱦᱟᱹᱛᱤ ᱠᱚ ᱵᱟᱠᱚ ᱪᱟᱞᱟᱣ ᱟᱯᱮ ᱜᱮᱭᱟ
ᱵᱟᱝ ᱟᱫᱚ ᱱᱤᱭᱟᱹ ᱠᱚᱴᱟ ᱫᱚ ᱮᱠᱷᱚᱱ ᱟᱹᱣᱨᱤ ᱠᱚ ᱦᱤᱡᱩᱜ ᱟᱠᱚ ᱵᱟᱝ ᱫᱚ ᱦᱮᱡ ᱞᱮᱱᱟ ᱠᱚ ᱵᱟᱨ ᱯᱮ ᱢᱟᱥ ᱞᱟᱦᱟ ᱠᱚ ᱦᱮᱡ ᱞᱮᱱᱟ ᱠᱚ ᱟᱫᱚ ᱮᱠᱷᱚᱱ ᱟᱹᱣᱨᱤ ᱠᱚ ᱦᱤᱡᱩᱜ ᱟ
ᱟᱪᱪᱷᱟ ᱟᱞᱮ ᱥᱮᱫ ᱢᱟ ᱦᱟᱹᱛᱤ ᱯᱩᱨᱟᱹ ᱠᱚ ᱦᱤᱡᱩᱜ ᱛᱟᱵᱚᱱᱟ ᱥᱚᱵᱡᱤ ᱪᱟᱥ ᱥᱚᱵᱡᱤ ᱪᱟᱥ
ᱦᱮᱸ ᱟᱞᱮ ᱥᱮᱱ ᱦᱚᱸᱠᱚ ᱦᱤᱡᱩᱜ ᱜᱮᱭᱟ ᱠᱚ ᱦᱤᱡᱩᱜ ᱫᱚ ᱟᱫᱚ ᱱᱤᱭᱟᱹ ᱠᱚᱴᱟ ᱫᱤᱱ ᱵᱚᱱᱫᱚ ᱦᱟᱛᱟᱲ ᱠᱟᱫᱟ ᱠᱚ ᱦᱟᱯᱮ ᱰᱮᱞᱤ ᱜᱮ
ᱵᱮᱥᱤ ᱫᱚ ᱚᱱᱟ ᱟᱞᱩ ᱥᱤᱡᱤᱱ ᱠᱚᱨᱮ ᱵᱮᱥᱤ ᱠᱚ ᱦᱤᱡᱩᱜ ᱜᱮᱭᱟ ᱠᱚ ᱦᱩᱸ
ᱥᱮᱛᱟᱜ ᱨᱮᱱᱟᱜ ᱡᱚᱢ ᱫᱚᱵᱤᱱ ᱡᱚᱢ ᱫᱟᱥᱮ ᱟᱹᱣᱨᱤ ᱦᱮᱸ ᱦᱚᱸᱭᱚᱭ
ᱟᱹᱣᱨᱤ ᱦᱚᱸᱜ-ᱚᱭ ᱛᱚ ᱱᱤᱛᱚᱜ ᱡᱟᱹᱯᱤᱫ ᱠᱷᱚᱱᱟᱜ ᱱᱤᱛᱚᱜ ᱡᱟᱹᱯᱤᱫ ᱠᱷᱚᱱᱟᱜ ᱞᱤᱧ ᱵᱮᱨᱮᱫ ᱠᱟᱱ ᱛᱮ ᱫᱟᱹᱛᱟᱹᱱᱤᱜ ᱠᱟᱱᱟᱞᱤᱧ ᱱᱤᱛᱚᱜ
ᱚ ᱟᱪᱷᱟ ᱦᱩᱸ ᱱᱤᱭᱟᱹ ᱜᱟᱰᱤ
ᱛᱮ ᱦᱚ ᱠᱟᱹᱴᱤᱡ ᱨᱚᱲ ᱴᱟᱜ ᱵᱟᱝ ᱟᱡᱚᱢᱚᱜ ᱠᱟᱱ ᱛᱟᱵᱤᱱᱟ ᱠᱟᱴᱟ ᱠᱟᱴᱟ ᱟᱡᱚᱢᱚᱜ ᱠᱟ
ᱦᱮᱸ ᱦᱮᱞᱳ
ᱞᱟᱹᱭ ᱫᱟᱞᱤᱧ ᱳᱫ ᱯᱩᱴᱠᱟᱹ
ᱵᱟᱝ ᱵᱟᱝ ᱚᱱᱟ ᱵᱤᱨ ᱨᱮᱢ ᱪᱟᱞᱟᱣ ᱞᱮᱱᱠᱷᱟᱱ ᱧᱟᱢ ᱠᱚᱣᱟᱢ ᱚᱲᱟᱜ ᱥᱩᱨ ᱨᱮᱥᱮ ᱵᱤᱨ ᱛᱟᱞᱮ
ᱦᱳᱭ
ᱦᱩᱸ
ᱛᱚ ᱵᱟᱹᱭ ᱫᱚ ᱛᱟᱦᱞᱮ ᱳᱫ ᱱᱤᱭᱟᱹ ᱪᱚᱨᱪᱟ